ᱩᱸ ᱦᱮᱞᱳ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱮᱸᱻ ᱨᱚᱲ ᱠᱚ ᱟᱸᱡᱚᱢᱚᱜ ᱠᱟᱱᱟ ᱛᱚ ᱴᱷᱤᱠ ᱴᱷᱟᱠ
ᱦᱮᱸ
ᱪᱮᱜ ᱵᱤᱱ ᱪᱤᱠᱟᱹᱭ ᱫᱟ
ᱦᱚᱸᱜ ᱚᱭ ᱮᱢ ᱫᱩᱲᱩᱵ ᱵᱟᱲᱟ ᱦᱳᱭ ᱠᱟᱱᱟ
ᱚ
ᱚ ᱟᱨ ᱟᱢ ᱫᱚ ᱦᱮᱸ ᱡᱚᱢ ᱵᱟᱲᱟ ᱦᱩᱭᱱᱟ
ᱚ ᱦᱮᱸ ᱫᱩᱲᱩᱵ ᱵᱟᱲᱟ ᱦᱳᱭ ᱠᱟᱱᱟ
ᱛᱩᱯᱩ ᱵᱟᱲᱟ ᱦᱩᱭᱱᱟ
ᱵᱟᱝ ᱛᱳᱯᱳ ᱵᱟᱲᱟ ᱫᱚ ᱮᱠᱷᱚᱱᱚ ᱟᱣᱨᱤ ᱦᱩᱭᱩᱜᱼᱟ ᱟᱨ ᱟᱢ ᱫᱚᱢ ᱛᱚᱯᱚ ᱵᱟᱲᱟᱭ ᱮᱱᱟ
ᱦᱮᱞᱳ
ᱜᱚᱢᱠᱮ ᱨᱚᱲ ᱵᱟᱝ ᱟᱸᱡᱚᱢ ᱴᱷᱤᱠᱟᱜ ᱪᱮᱫ ᱪᱚᱝ
ᱜᱮᱫ ᱜᱮᱫ ᱟᱵᱤᱱᱟᱜ ᱜᱮ ᱜᱮᱫ ᱜᱮᱫ ᱟᱸᱡᱚᱢᱚᱜ ᱠᱟᱱ ᱛᱟᱵᱤᱱᱟ
ᱚ ᱟᱹᱞᱤᱧᱟᱜ ᱜᱮᱫ ᱜᱮᱫ ᱟᱸᱡᱚᱢᱚᱜ ᱠᱟᱱᱟ ᱟᱫᱚ ᱵᱚᱞᱛᱮ ᱟᱹᱰᱤ ᱱᱟᱥᱮᱱᱟᱜ ᱮ ᱫᱟᱜ ᱡᱟᱯᱩᱫ ᱠᱟᱹᱲᱤ ᱫᱟᱯᱮ
ᱤᱭᱩᱱᱤᱵᱷᱟᱨᱥᱤᱴᱤ ᱨᱮᱱᱟᱜ ᱠᱟᱹᱴᱤᱡ ᱚᱱᱟ ᱫᱟᱜ ᱡᱟᱹᱲᱤ ᱚᱠᱛᱚ ᱠᱟᱹᱴᱤᱡ ᱦᱚᱴᱥᱯᱚᱴ ᱦᱚᱸ ᱠᱟᱹᱴᱤᱡ ᱟᱨᱠᱤ ᱜᱚᱱᱰᱚ ᱜᱚᱞᱚᱜ ᱚᱱᱟ ᱠᱷᱟᱹᱛᱤᱨ ᱛᱮ ᱛᱟᱦᱮᱞᱮ ᱦᱩᱭ ᱫᱟᱲᱮᱭᱟᱜ ᱱᱤᱛᱚᱜ ᱴᱷᱤᱠ ᱴᱷᱟ ᱟᱡᱚᱢ ᱚᱜ ᱠᱟᱱᱟ
ᱦᱮᱸ ᱦᱮᱸ ᱟᱡᱚᱢᱚᱜ ᱠᱟᱱᱟ
ᱦᱮᱸ
ᱦᱮᱸᱟᱡᱚᱢᱚᱜ ᱠᱟᱱᱟ ᱟᱸᱚᱢᱚᱜ ᱠᱟᱱᱟ
ᱚᱸ
ᱪᱟᱥ ᱵᱟᱥ ᱛᱟᱦᱚᱞᱮ ᱛᱤᱱᱟᱹᱜ ᱥᱟᱺᱜᱤᱧ
ᱪᱟᱥ ᱵᱟᱥ ᱥᱟᱺᱜᱤᱧ ᱵᱚᱞᱛᱮ ᱫᱚ ᱠᱟᱹᱴᱤᱡ ᱥᱟᱺᱜᱤᱧ ᱧᱚᱜ ᱨᱮᱜᱮ ᱢᱮᱱᱟᱜᱼᱟ ᱠᱟᱨᱚᱱ ᱥᱮᱨᱛᱮ ᱢᱮᱱᱟᱜᱼᱟ ᱚᱝᱠᱟ ᱚᱵᱚᱥᱛᱟ ᱟᱨᱠᱤ
ᱪᱟᱨᱟ ᱠᱚᱫᱚ ᱛᱟᱦᱮᱞᱮ ᱮᱢ ᱠᱟᱫᱟ ᱥᱮ ᱠᱟᱝ
ᱦᱮᱸ ᱪᱟᱨᱟ ᱠᱚᱫᱚ ᱮᱨ ᱫᱚ ᱦᱩᱭ
ᱟᱞᱮᱥᱮᱱ ᱫᱚ ᱱᱚᱜᱼᱚᱭ ᱟᱞᱮ ᱫᱚ ᱟᱞᱮ ᱥᱮᱫ ᱫᱚ ᱮᱦᱚᱵ ᱦᱩᱭ ᱟᱠᱟᱱᱟ
ᱚ ᱢᱟᱱᱮ ᱮᱠᱷᱚᱱᱚ ᱟᱹᱣᱨᱤ ᱥᱟᱨᱫᱤᱜᱼᱟ
ᱥᱟᱹᱨᱫᱤ ᱫᱚ ᱱᱚᱜᱼᱚᱭ ᱯᱩᱭᱞᱩ ᱮᱛ ᱦᱚᱵ ᱦᱩᱭᱩᱜ ᱠᱟᱱᱟ
ᱚᱸ ᱛᱟᱦᱚᱞᱮ ᱟᱢ ᱫᱚ ᱠᱷᱮᱛ ᱥᱮᱫ ᱠᱚ ᱫᱚᱢ ᱪᱟᱞᱟᱜ ᱠᱟᱱᱟ ᱥᱮ ᱵᱟᱝ
ᱠᱷᱮᱛ ᱥᱮᱫ ᱫᱚ ᱛᱮᱦᱮᱧ ᱫᱚ ᱵᱟᱹᱧ ᱥᱮᱱ ᱟᱠᱟᱱᱟ
ᱦᱮᱸ
ᱪᱟᱞᱟᱜ ᱦᱩᱭᱩᱜᱼᱟ
ᱦᱮᱸ
ᱟᱪ ᱪᱷᱟ ᱛᱟᱯᱚᱨ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱛᱟᱨᱯᱚᱨ ᱪᱤᱠᱟᱹ ᱵᱟᱲᱟ ᱵᱚᱞᱛᱮ ᱱᱚᱜ ᱚᱭ ᱫᱩᱲᱩᱵ ᱵᱟᱲᱟ ᱦᱩᱭ ᱠᱟᱱᱟ ᱵᱟᱹᱭ ᱵᱟᱹᱭ ᱠᱟᱹᱴᱤᱡ ᱡᱤᱯᱤᱨ ᱡᱤᱯᱤᱨ ᱱᱟᱥᱮ ᱫᱟᱜ ᱮᱫᱟᱭ ᱟᱫᱚ ᱧᱮᱞ ᱦᱩᱭᱩᱜᱼᱟ ᱫᱟᱜ ᱠᱚ ᱟᱹᱥᱩᱨ ᱵᱟᱲᱟ ᱞᱮᱠᱷᱟᱱ ᱛᱩᱯᱩ ᱥᱟᱯᱷᱟ ᱦᱩᱭᱩᱜᱼᱟ
ᱟᱞᱮ ᱥᱮᱫ ᱫᱚ ᱜᱚᱢᱠᱮ ᱫᱚᱢᱮ ᱥᱤᱛᱩᱝᱜ ᱠᱟᱱᱟ ᱦᱚᱞᱟ ᱢᱟᱫᱷᱮᱨ ᱨᱮ ᱫᱟᱜ ᱞᱮᱫᱟᱭ
ᱦᱸ
ᱟᱨ ᱱᱤᱛᱚᱝ ᱫᱚ ᱫᱟᱜ ᱜᱮ ᱵᱟᱭ ᱫᱟᱜ ᱮᱫᱟ
ᱛᱟᱦᱮᱞᱮ ᱥᱮᱨᱢᱟ ᱡᱟᱹᱲᱤ ᱨᱮᱱᱟᱜ ᱫᱟᱜ ᱛᱮᱜᱮ ᱯᱮ ᱦᱩᱲᱩ ᱫᱚᱯᱮ ᱨᱚᱜᱧ ᱥᱮᱨᱢᱟ ᱢᱤᱱᱤ ᱨᱮᱱᱟᱜ ᱟᱮᱛ ᱥᱮ ᱮᱢᱱᱤ ᱡᱟᱦᱟᱱᱟᱜ ᱥᱮᱞᱚ ᱛᱮ
ᱥᱮᱨᱢᱟ ᱡᱟᱹᱲᱤ ᱨᱮᱱᱟᱜ ᱫᱟᱜ ᱛᱮᱦᱚᱸ ᱟᱨ ᱱᱚᱝᱠᱟ ᱵᱟᱸᱫ ᱨᱮ ᱫᱟᱜ ᱦᱮᱱᱟᱜᱼᱟ ᱚᱱᱟ ᱵᱟᱸᱫᱽ ᱞᱟᱛᱟᱨ ᱠᱚᱨᱮᱱᱟᱜ ᱫᱚ ᱫᱟᱜ ᱠᱟᱱᱟ ᱠᱷᱮᱛ ᱠᱚᱫᱚ ᱚᱱᱟ ᱫᱚ ᱡᱟᱨᱠᱟ ᱟᱬᱜᱚᱱ ᱠᱟᱱᱟ
ᱚᱸᱻ
ᱚᱱᱟ ᱠᱚᱨᱮ ᱫᱚ ᱫᱟᱜ ᱟᱠᱟᱱᱛᱮ ᱚᱱᱛᱮ ᱫᱚ ᱨᱚᱦᱚᱭ ᱦᱩᱭᱩᱜ ᱠᱟᱱᱟ
ᱦᱩᱸ
ᱪᱮᱫ ᱵᱤᱱ ᱪᱤᱠᱟᱭᱟ ᱛᱟᱦᱮᱞᱮ ᱟᱹᱵᱤᱱ ᱫᱚ
ᱠᱟᱹᱴᱤᱡ ᱚᱞᱚᱜ ᱡᱤᱭᱚᱱ ᱥᱟᱶᱜᱮ ᱡᱚᱯᱲᱟᱣ ᱢᱮᱱᱟᱜ ᱞᱤᱧᱟᱹ
ᱦᱩᱸ
ᱟᱨ ᱟᱹᱵᱤᱱ ᱫᱚ ᱛᱟᱦᱚᱞᱮ ᱚᱲᱟᱜ ᱠᱚᱫᱚ ᱪᱮᱫ ᱠᱚᱵᱤᱱ ᱪᱤᱠᱟᱹ ᱵᱟᱲᱟᱭᱟ
ᱪᱮᱫ ᱜᱮ ᱵᱟᱝ ᱪᱤᱠᱟᱹ ᱫᱚ ᱱᱚᱝᱠᱟ ᱪᱟᱥ ᱟᱵᱟᱫᱽ ᱠᱚᱨᱮ ᱜᱮ ᱛᱟᱦᱮᱱ ᱦᱩᱭᱩᱜ-ᱟ
ᱦᱩᱸ
ᱚᱱᱠᱟ ᱫᱚ ᱵᱟᱝ ᱪᱤᱠᱟᱹᱭ ᱦᱩᱭᱩᱜ ᱠᱟᱱᱟ
ᱚ ᱛᱟᱯᱚᱨ ᱮᱻᱻ ᱢᱟᱱᱮ ᱞᱟᱹᱭᱫᱟᱹᱧ ᱦᱩᱲᱩ ᱠᱚᱫᱚ ᱨᱚᱦᱚᱭ ᱟᱯᱮ ᱜᱮᱯᱮ ᱨᱚᱦᱚᱭᱮᱫᱟ ᱥᱮ ᱟᱛᱩ ᱨᱮᱱ ᱥᱟᱱᱟᱢ ᱦᱚᱲ ᱜᱮᱠᱚ ᱨᱚᱦᱚᱭ ᱮᱛᱚᱦᱚᱵ ᱠᱟ
ᱦᱮᱸ ᱥᱟᱱᱟᱢ ᱦᱚᱲ ᱜᱮ ᱚᱱᱟ ᱚᱱᱟ ᱚᱱᱟ ᱵᱟᱸᱫᱽ ᱞᱟᱛᱟᱨ ᱨᱮ ᱡᱟᱦᱟᱸ ᱛᱤᱱᱟᱹᱜ ᱠᱷᱮᱛ ᱢᱮᱱᱟᱜ ᱛᱟᱠᱚᱣᱟ ᱥᱮ
ᱦᱮᱸ
ᱩᱱᱠᱩ ᱠᱚᱫᱚ ᱠᱚ ᱮᱛᱚᱦᱚᱵ ᱟᱠᱟᱫᱟ
ᱚᱸ
ᱵᱟᱨ ᱚᱞᱚᱜ ᱡᱤᱭᱚᱱ ᱫᱚ ᱛᱟᱞᱦᱮ ᱛᱤᱱᱟᱹᱜ ᱥᱟᱺᱜᱤᱟ
ᱟᱫᱚ ᱥᱟᱺᱜᱤᱧ ᱵᱚᱞ ᱛᱮᱫᱚ ᱱᱚᱜᱼᱚᱭ ᱤᱭᱩᱱᱤᱵᱷᱟᱨᱥᱤᱴᱤ ᱨᱮ ᱢᱮᱱᱟᱜ ᱞᱤᱧᱟᱹ ᱛᱚ ᱮᱢ ᱮ ᱠᱚᱨᱟᱣ ᱦᱩᱭᱩᱜ ᱠᱟᱱᱟ
ᱠᱟᱴᱟᱜ ᱥᱚᱵᱡ ᱪᱚᱝ
ᱢᱟᱱᱮ ᱤᱭᱟᱹ ᱵᱤᱫᱟᱹᱥᱟᱜᱚᱨ ᱤᱭᱩᱱᱤᱵᱷᱟᱨᱥᱤᱴᱤ ᱨᱮ
ᱚ ᱥᱟᱵᱽᱡᱮᱠᱴ ᱫᱚ ᱪᱮᱫ ᱥᱟᱵᱽᱡᱮᱴ
ᱦᱩᱸ ᱤᱛᱤᱦᱟᱥ ᱤᱛᱤᱦᱟᱥ
ᱟᱹᱰᱤ ᱱᱟᱯᱟᱭ
ᱦᱩᱸ
ᱠᱮᱞᱟᱥ ᱠᱚ ᱛᱟᱞᱚᱞᱮ ᱦᱩᱭᱩᱜ ᱠᱟᱱ ᱜᱮᱭᱟ
ᱵᱟᱝ ᱱᱤᱛᱚᱜ ᱫᱚ ᱯᱚᱨᱤᱠᱷᱟ ᱠᱚ ᱪᱟᱞᱟᱜ ᱠᱟᱱ ᱛᱟᱦᱮᱸ ᱵᱚᱱᱫᱚ ᱦᱟᱛᱟᱲ ᱠᱟᱱᱟ ᱟᱨᱠᱤ
ᱚ ᱱᱤᱛᱚᱝ ᱫᱚ ᱚᱠᱟᱴᱟᱜ ᱥᱮᱢᱤᱥᱴᱟᱨ
ᱥᱮᱢᱤᱥᱴᱟᱨ ᱵᱚᱞᱛᱮ ᱫᱚ ᱥᱮᱠᱮᱱᱰ ᱥᱮᱢᱤᱥᱴᱟᱨ ᱪᱟᱵᱟᱜ ᱠᱟᱱᱟ ᱟᱨᱠᱤ
ᱯᱷᱳᱨ ᱥᱮᱢᱤᱥᱴᱟᱨ ᱨᱮᱱᱟᱜ ᱫᱚ ᱯᱚᱨᱤᱠᱠᱷᱟ ᱪᱟᱞᱟᱜ ᱠᱟᱱᱟ ᱵᱟᱝ
ᱢᱟᱱᱮ ᱥᱮᱠᱮᱱᱰ ᱥᱮᱢᱤᱥᱴᱟᱨ ᱨᱮᱱᱟᱜ ᱟᱞᱮ ᱫᱚ ᱪᱟᱜ ᱠᱟᱱ ᱛᱟᱞᱮᱭᱟ ᱟᱨ ᱡᱟᱦᱟᱸ ᱯᱷᱳᱨᱰ ᱥᱮᱢᱤᱥᱴᱟᱨ ᱫᱚ ᱯᱚᱨᱤᱠᱠᱷᱟ ᱮᱢ ᱠᱟ ᱛᱚ ᱱᱩᱠᱩ ᱠᱚᱫᱚ ᱠᱚ ᱳᱰᱳᱜ‌ ᱠᱟᱱᱟ
ᱚ ᱛᱟᱯᱚᱨᱮ ᱯᱚᱨᱮ ᱠᱚᱢᱯᱞᱤᱴ ᱠᱟᱛᱮᱫ ᱪᱮᱫ ᱵᱮᱱ ᱪᱤᱠᱟᱹᱭᱟ
ᱟᱫᱚ ᱧᱮᱞ ᱦᱩᱭᱩᱜ ᱠᱟᱱᱟ ᱪᱮᱫ ᱪᱤᱠᱟᱹ ᱦᱩᱭᱩᱜ-ᱟ ᱟᱫᱚ ᱱᱚᱜ-ᱚᱭ ᱛᱚ ᱩᱢᱮᱨ ᱠᱚᱦᱚᱸ ᱦᱩᱭᱩᱜ ᱠᱟᱱᱟ ᱟᱫᱚ ᱚᱞᱚᱜ ᱯᱟᱲᱦᱟᱣ ᱠᱷᱟᱱ ᱡᱚᱯᱲᱟᱣ ᱦᱩᱭᱩᱜ-ᱟ ᱥᱮ ᱥᱚᱝᱥᱟᱨ ᱜᱮ ᱥᱟᱢᱵᱲᱟᱣ ᱦᱩᱭᱩᱜ-ᱟ ᱚᱱᱟᱜ ᱜᱮ ᱵᱟᱝ ᱵᱩᱡᱷᱟᱹᱜ ᱠᱟᱱᱟ ᱟᱨᱠᱤ
ᱢᱮᱱ ᱵᱟᱠᱷᱟᱱ ᱫᱚ ᱯᱚᱨᱮᱱᱟᱜ ᱫᱷᱟᱯ ᱨᱮ ᱦᱮᱱᱟᱜᱼᱴ-ᱟ ᱵᱤᱭᱮᱰ
ᱦᱮᱸ ᱦᱮᱸ ᱟᱫᱚ ᱤᱭᱟᱹ ᱠᱷᱚᱨᱪᱟ ᱯᱟᱹᱛᱤ ᱠᱚᱦᱚᱸ ᱢᱮᱱᱟᱜ-ᱟ ᱟᱛᱚ
ᱠᱷᱚᱨᱪᱟ ᱢᱮᱱᱟᱜ ᱜᱮ ᱚᱠᱟ ᱠᱚ ᱡᱟᱭᱜᱟ ᱨᱮᱫᱚ ᱠᱚᱢ ᱠᱷᱚᱨᱚᱪ ᱛᱮᱦᱚᱸ ᱦᱩᱭᱩᱜ-ᱟ
ᱠᱚᱢ ᱠᱷᱚᱨᱚᱪ ᱛᱮ ᱦᱩᱭᱩᱜ-ᱟ ᱟᱫᱚ ᱡᱟᱦᱟᱸ ᱠᱚᱨᱮ ᱠᱚᱢ ᱠᱷᱚᱨᱚᱪ ᱛᱮ ᱦᱩᱭᱩᱜ-ᱟ ᱚᱱᱟ ᱠᱚᱨᱮ ᱫᱚ ᱚᱠᱛᱚ ᱚᱠᱛᱚ ᱵᱟᱹᱲᱛᱤ ᱞᱟᱜᱟᱜ ᱮᱢ ᱦᱩᱭᱩᱜ-ᱟ ᱢᱟᱱᱮ ᱫᱤᱱᱟᱹᱢ ᱫᱤᱱᱜᱮ ᱠᱮᱞᱟᱥ ᱪᱟᱞᱟᱣ ᱞᱟᱜᱟᱣ ᱟᱢᱟ ᱚᱱᱠᱟᱱᱟᱜ ᱟᱨᱠᱤ
ᱠᱮᱞᱟᱥ ᱫᱚ ᱠᱚᱨᱟ ᱜᱮ ᱞᱟᱜᱟᱜ-ᱟ ᱵᱟᱠᱷᱟᱱ ᱫᱚ ᱵᱟᱢ ᱵᱩᱡ ᱫᱟᱲᱮᱭᱟᱜ-ᱟ ᱵᱤᱭᱮᱰ ᱠᱚᱨᱟᱣ ᱠᱟᱛᱮ ᱫᱚ ᱞᱟᱵᱷ ᱫᱚ ᱵᱟᱝ ᱦᱩᱭᱩᱜ-ᱟ ᱛᱟᱯᱚᱨ ᱚᱱᱟ ᱛᱟᱦᱚᱞᱮ ᱚᱱᱟ ᱤᱭᱩᱱᱤᱵᱷᱟᱨᱥᱤᱴᱤ ᱨᱮᱫᱚ ᱤᱭᱟᱹ ᱯᱮ ᱯᱟᱞᱚᱱ ᱞᱮᱫᱟ ᱥᱮ ᱵᱟᱝ ᱦᱩᱞ ᱢᱟᱦᱟ ᱫᱚ
ᱢᱟᱱᱟᱣ ᱫᱚ ᱦᱩᱭ ᱞᱮᱱ ᱜᱮᱭᱟ ᱤᱭᱩᱱᱤᱵᱷᱟᱨᱥᱤᱴᱤ ᱨᱮᱦᱚᱸ ᱥᱟᱶᱛᱮ ᱟᱫᱚ ᱤᱭᱩᱱᱤᱵᱷᱟᱨᱥᱤᱴᱤ ᱵᱷᱤᱛᱨᱤ ᱨᱮ ᱛᱚ ᱟᱹᱰᱤ ᱟᱭᱢᱟ ᱡᱟᱭᱜᱟ ᱨᱮ ᱢᱟᱱᱟᱜ-ᱟ ᱡᱮᱢᱚᱱ ᱰᱤᱯᱟᱨᱢᱮᱱᱴ ᱠᱚᱨᱮ ᱥᱟᱶᱛᱮ ᱤᱭᱩᱱᱤᱵᱷᱟᱨᱥᱤᱴᱤ ᱛᱚᱨᱚᱯᱷ ᱠᱷᱚᱱ ᱟᱨᱦᱚᱸ ᱦᱳᱥᱴᱮᱞ ᱨᱮ ᱚᱱᱠᱟ ᱟᱨᱠᱤ
ᱦᱮᱸ
ᱛᱟᱦᱚᱞᱮ ᱟᱯᱮ ᱥᱮᱫ ᱫᱚ ᱚᱠᱟᱞᱮᱠᱟ ᱠᱚ ᱢᱟᱱᱟᱣᱟ ᱵᱟᱛᱟᱣ ᱠᱮᱫᱟ
ᱟᱞᱮ ᱥᱮᱱ ᱦᱚᱸ ᱵᱷᱟᱜᱤ ᱜᱮ ᱟᱞᱮ ᱤᱭᱩᱱᱤᱵᱷᱟᱨᱥᱤᱴᱤ ᱨᱮ ᱵᱷᱟᱜᱤ ᱠᱚ ᱢᱟᱱᱟᱣᱟ᱾ ᱥᱤᱫᱩ ᱠᱟᱹᱱᱩ ᱤᱭᱩᱱᱤᱵᱷᱟᱨᱥᱤᱴᱤ
ᱚ ᱥᱤᱫᱩ ᱠᱟ. ᱱᱩ ᱤᱭᱩᱱᱤᱵᱷᱟᱨᱥᱤᱴᱤ ᱛᱟᱦᱚᱞᱮ ᱟᱢ ᱫᱚ ᱚᱠᱟ ᱥᱟᱛᱟᱢ ᱛᱮᱢ ᱯᱟᱲᱦᱟᱜ ᱠᱟᱱᱟ?
ᱥᱟᱱᱛᱟᱞᱤ
ᱚ
ᱟᱫᱚ ᱪᱟᱵᱟ ᱦᱩᱭ ᱠᱟᱱᱟ ᱱᱤᱛᱚᱝ ᱫᱚ
ᱦᱮᱸ
ᱠᱚᱢᱯᱞᱤᱴ ᱦᱩᱭ ᱠᱟᱱᱟ ᱱᱟᱝ
ᱱᱱᱚᱣᱟ ᱥᱮᱨᱢᱟ ᱜᱮ
ᱵᱟᱝ ᱵᱟᱝ ᱦᱟᱱᱟ ᱦᱤᱡᱩᱜ ᱠᱟᱱᱟ ᱯᱚᱸᱪᱤᱥ ᱨᱮ
ᱚ ᱛᱟᱯᱚᱨᱮ ᱛᱟᱦᱚᱞᱮ ᱱᱤᱛᱚᱜ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱫᱚ ᱱᱤᱛᱚᱝ ᱫᱚ ᱪᱮᱫ ᱜᱮ ᱵᱟᱝ ᱚᱲᱟᱜ ᱫᱩᱣᱟᱹᱨ ᱠᱚᱨᱮ ᱜᱮ᱾
ᱠᱚᱢᱯᱞᱤᱴ ᱠᱟᱛᱮᱫ ᱚᱲᱟᱜ ᱥᱮᱱ ᱨᱮᱜᱮ
ᱛᱟᱨ ᱯᱚᱨ ᱱᱮᱴ ᱥᱮᱴ ᱠᱚᱨᱮ ᱫᱚᱵᱤᱱ ᱫᱩᱲᱩᱵ ᱵᱟᱲᱟ ᱞᱮᱱᱟ ᱥᱮ ᱵᱟᱝ?
ᱮᱢ ᱦᱩᱭ ᱠᱟᱱᱟ᱾ ᱱᱤᱭᱟᱹ ᱵᱟᱨ ᱫᱚ ᱵᱟᱝ ᱚᱱᱟ ᱡᱚᱠᱷᱚᱱ ᱨᱟᱱᱤᱝ ᱵᱮᱪ ᱛᱟᱦᱮᱸ ᱦᱩᱭ ᱞᱮᱱᱟ ᱩᱱ ᱡᱚᱠᱷᱚᱱ ᱜᱮ ᱮᱢ ᱵᱟᱲᱟ ᱦᱩᱭᱩᱜ ᱠᱟᱱ ᱛᱟᱦᱮᱸᱜ᱾ ᱫᱚ ᱵᱟᱝ ᱚᱞ ᱦᱩᱭ ᱠᱟᱱᱟ ᱮᱢ ᱵᱟᱲᱟ ᱠᱟᱜ ᱵᱤᱱ ᱥᱮ ᱵᱟᱝ?
ᱤᱧ ᱫᱚ ᱱᱚᱣᱟ ᱫᱷᱟᱣ ᱜᱮᱫᱚ ᱦᱟᱱᱟ ᱫᱷᱟ ᱫᱚ ᱮᱢ ᱜᱟᱱ ᱠᱚᱜ ᱛᱟᱞᱮ ᱱᱚᱣᱟ ᱫᱷᱟᱣ ᱯᱳᱭᱞᱳ ᱮᱢ ᱦᱩᱭ ᱞᱮᱱᱟ ᱟᱨᱠᱤ
ᱱᱮᱴ ᱥᱮ ᱥᱮᱴ?
ᱱᱮᱴ ᱱᱮᱴ
ᱦᱩᱸ ᱦᱩᱸ ᱛᱟᱦᱚᱞᱮ ᱪᱮᱫ ᱞᱮᱠᱟ ᱮᱢ ᱦᱩᱭᱱᱟ?
ᱦᱩᱸ ᱢᱚᱴᱟ ᱢᱩᱴᱤ ᱮᱢ ᱦᱩᱭᱱᱟ ᱟᱨᱠᱤ ᱟᱫᱚ ᱧᱮᱞ ᱦᱩᱭᱩᱜ ᱠᱟᱱᱟ ᱪᱮᱫ ᱦᱮᱸ ᱯᱩᱭᱞᱩ ᱱᱚᱣᱟ ᱫᱚ ᱮᱢ ᱦᱩᱭ ᱠᱟᱱᱟ᱾
ᱦᱮᱸ ᱴᱷᱤᱠ ᱜᱮᱭᱟ ᱢᱟ ᱜᱚᱢᱠᱮ
ᱦᱮᱸ ᱴᱷᱤᱠ ᱜᱮᱭᱟ ᱴᱷᱤᱠ
ᱞᱟ. ᱭ ᱫᱤᱧ ᱟᱢᱟᱜ ᱴᱟᱠᱥ ᱧᱮᱞ ᱛᱟᱢ ᱥᱮ ᱪᱤᱠᱟ. ᱭᱮᱱᱟ?